ᱦᱮᱞᱳ
ᱦᱩᱸ
ᱥᱟᱹᱜᱩᱱ ᱥᱮᱛᱟᱜ
ᱦᱳᱭ ᱦᱳᱭ ᱥᱟᱹᱜᱩᱱ ᱥᱟᱛᱟᱜ ᱟᱹᱞᱤᱧᱟᱜ ᱨᱚᱲ ᱵᱮᱱ ᱟᱸᱡᱚᱢ ᱢᱮ ᱫᱚ ᱢᱚᱸᱡᱽ ᱜᱮ
ᱦᱮᱸ ᱢᱚᱸᱡᱽ ᱜᱮ ᱟᱸᱡᱚᱢᱚᱜ ᱠᱟᱱ ᱛᱟᱵᱚᱱᱟ ᱨᱚᱲ ᱠᱚ
ᱚ ᱢᱟᱱᱮ ᱵᱮᱭᱜᱨᱚᱣᱩᱱᱰ ᱨᱮ ᱵᱟᱝ ᱟᱸᱡᱚᱢᱚᱜ ᱠᱟᱱᱟ ᱥᱮ ᱡᱟᱦᱟᱸᱱᱟᱜ
ᱵᱟᱝ ᱵᱟᱝ ᱪᱮᱫ ᱦᱚᱸ ᱵᱟᱝ ᱟᱸᱡᱚᱢᱚᱜ ᱠᱟᱱᱟ ᱥᱩᱫᱩ ᱟᱵᱤᱱᱟᱜ ᱨᱚᱲ ᱜᱮ ᱟᱸᱡᱚᱢᱚᱜ ᱠᱟᱱᱟ᱾
ᱚ ᱦᱚ
ᱦᱳᱭ ᱟᱪᱪᱷᱟ ᱪᱮᱫ ᱠᱚᱵᱤᱱ ᱪᱤᱠᱟᱹ ᱵᱟᱲᱟᱭᱮᱜᱼᱟ ᱪᱮᱫ ᱦᱚᱸ ᱵᱟᱝ ᱫᱩᱲᱩᱵ ᱵᱟᱲᱟ ᱠᱟᱱᱟ ᱞᱤᱧ
ᱚ ᱟᱹᱞᱤᱧ ᱦᱚᱸ ᱚᱱᱠᱟ ᱜᱤ ᱫᱩᱲᱩᱵ ᱵᱟᱲᱟ ᱠᱟᱱᱟ ᱞᱤᱧ
ᱡᱚᱢ ᱵᱟᱲᱟ ᱠᱚ ᱦᱩᱭᱱᱟ ᱜᱷᱟᱱ ᱯᱤᱴᱷᱟᱹ ᱵᱮᱱᱟᱣ ᱠᱚ ᱦᱩᱭᱱᱟ ᱠᱩᱞᱤ ᱠᱚᱢ ᱟᱫᱚ ᱱᱤᱛᱳ ᱫᱚ ᱱᱚᱜ-ᱚᱭ ᱡᱚᱢ ᱠᱟᱛᱮᱫ ᱫᱩᱲᱩᱵ ᱵᱟᱲᱟᱣ ᱠᱟᱱᱟ ᱞᱤᱧ
ᱚ ᱚ ᱟᱹᱞᱤᱧ ᱦᱚᱸ ᱚᱝᱠᱟᱜ ᱜᱮ ᱟᱹᱞᱤᱧ ᱦᱚᱸ ᱚᱝᱠᱟ ᱜᱮ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ ᱫᱟᱜ ᱠᱚ ᱡᱚᱨᱚᱜ ᱠᱟᱱᱟ᱾ ᱪᱮᱫ ᱞᱤᱧ ᱪᱤᱠᱟᱹᱭᱟ᱾
ᱟᱪᱪᱷᱟ ᱟᱪᱪᱷᱟ ᱟᱪᱪᱷᱟ ᱚ
ᱚ ᱟᱯᱮ ᱥᱮᱫ ᱫᱟᱜ ᱡᱚᱨᱚᱜ ᱠᱟᱱᱟ ᱥᱮ ᱵᱟᱝ?
ᱟᱞᱮ ᱥᱮᱫ ᱟᱞᱮ ᱥᱮᱫ ᱦᱮᱸ ᱥᱮᱛᱟᱜ ᱠᱷᱚᱱ ᱦᱚᱞᱟ ᱦᱚᱸ ᱥᱟᱨᱟ ᱫᱤᱱᱮ ᱫᱟᱜ ᱠᱮᱫᱟ ᱥᱮᱛᱟᱜ ᱠᱷᱚᱱᱟᱜ ᱥᱚᱵᱽ ᱥᱚᱢᱚᱭ ᱟᱹᱭᱩᱵ ᱦᱟᱹᱵᱤᱡ ᱢᱟᱱᱮ ᱟᱹᱭᱩᱵ ᱫᱚ ᱵᱟᱝ ᱵᱤᱠᱮᱞ ᱢᱟᱡᱟᱱ ᱦᱟᱹᱵᱤᱡ ᱫᱟᱜ ᱠᱮᱫᱟᱭ ᱫᱟᱜ ᱠᱮᱜ ᱠᱷᱟᱱᱮ ᱟᱫᱚ ᱛᱷᱮ ᱦᱚᱸ ᱩᱰᱩᱜ ᱵᱟᱲᱟ ᱠᱚ ᱵᱟᱝ ᱜᱟᱱᱚᱜ ᱠᱟᱱᱟ ᱚᱠᱟ ᱛᱮᱦᱚᱸ ᱪᱟᱞᱟᱣ ᱠᱚ ᱵᱟᱝ ᱜᱟᱱᱚᱜ ᱠᱟᱱᱟ ᱢᱟᱡᱟᱱ ᱵᱮᱲᱟ ᱛᱮᱜ ᱪᱟᱞᱟᱣ ᱠᱚ ᱦᱩᱭ ᱞᱮᱱᱟ᱾ ᱛᱮᱱᱚᱢ ᱠᱟᱹᱴᱤᱡ ᱡᱤᱱᱤᱥ ᱠᱚ ᱦᱟᱛᱟᱣ ᱟᱨ ᱛᱤᱦᱤᱱ ᱦᱚᱸ ᱥᱮᱛᱟᱜ ᱠᱷᱚᱱ ᱫᱚ ᱫᱚᱢᱮ ᱫᱟᱜ ᱮᱫ ᱛᱟᱦᱮᱸᱜ ᱮᱸ ᱩᱰᱩᱠ ᱵᱟᱲᱟ ᱵᱟᱝ ᱦᱩᱭ ᱠᱟᱱᱟ ᱮᱱᱟᱱ ᱠᱷᱚᱱᱟᱜ ᱜᱮ ᱟᱫᱚ ᱠᱤᱪᱷᱩ ᱜᱟᱱ ᱠᱚ ᱦᱟᱸᱜ ᱩᱰᱩᱠ ᱦᱩᱭᱮᱱ ᱛᱮ ᱟᱫᱚ ᱦᱚᱸ ᱦᱟᱱᱟ ᱱᱤᱭᱟᱹ ᱵᱮᱱᱟᱣ ᱦᱩᱭᱮᱱ ᱛᱮ ᱠᱚᱨᱟᱣ ᱟᱹᱜᱩ ᱦᱩᱭᱱᱟ ᱪᱩᱞᱦᱟᱹ ᱪᱩᱞᱟᱹᱢᱟᱱᱮ ᱫᱟᱠᱟ ᱚᱲᱟᱜ ᱪᱟᱞᱟᱣ ᱦᱩᱭ ᱞᱮᱱᱟ᱾ ᱟᱨ ᱦᱤᱛᱳᱜ ᱦᱚᱜᱼᱚᱭ ᱡᱚᱢ ᱵᱟᱲᱟ ᱦᱩᱭᱮᱱ ᱛᱮ ᱟᱫᱚ ᱫᱩᱲᱩᱵ ᱵᱟᱲᱟ ᱦᱩᱭ ᱠᱟᱱᱟ ᱦᱚᱸᱜᱼᱚᱭ ᱚᱱᱟ ᱠᱚ ᱦᱚᱸ ᱫᱟᱜ ᱡᱚᱨᱚᱜ ᱠᱟᱱ ᱜᱮᱭᱟ ᱵᱟᱝ ᱫᱚ ᱵᱟᱝ ᱛᱤᱱᱟᱹᱜ ᱯᱚᱨᱤᱠᱠᱷᱟ ᱠᱚ ᱢᱮᱱᱟᱜᱼᱟ ᱚᱱᱠᱟ ᱜᱮ ᱡᱷᱩᱫᱤ ᱟᱪᱪᱷᱟ᱾
ᱟᱞᱮ ᱥᱮᱫ ᱦᱚᱸ ᱡᱚᱨᱚᱜ ᱠᱟᱱ ᱜᱮᱭᱟ ᱛᱮᱦᱮᱧ ᱫᱚ ᱛᱟᱣ ᱥᱮᱛᱟᱜ ᱠᱷᱚᱱ ᱫᱚ ᱵᱟᱝ ᱜᱤ ᱛᱚ ᱦᱚᱞᱟ ᱫᱚ ᱚᱝᱠᱟ ᱯᱩᱨᱟᱹ ᱥᱮᱛᱟᱜ ᱠᱷᱚᱡ ᱯᱩᱨᱟᱹ ᱟᱹᱭᱩᱵ ᱫᱷᱟᱹᱵᱤᱡ ᱮ ᱡᱚᱨᱚ ᱠᱮᱫᱟ᱾ ᱢᱟᱱᱮ ᱨᱩᱢ ᱨᱮ ᱛᱟᱦᱮ ᱛᱟᱦᱮ ᱛᱮ ᱵᱳᱨᱤᱝ ᱜᱮ ᱵᱩᱡᱩᱜ ᱠᱟᱱᱟ ᱠᱟᱹᱴᱤᱡ ᱫᱟᱬᱟ ᱵᱟᱲᱟ ᱥᱟᱱᱟ ᱠᱟᱱᱟ᱾
ᱦᱩᱸ ᱦᱩᱸ ᱛᱟᱦᱞᱮ ᱱᱤᱛᱚᱜ ᱫᱚ ᱟᱵᱮᱱ ᱫᱚ ᱚᱠᱟᱨᱮ ᱵᱮᱱ ᱛᱟᱦᱮᱱᱟ ᱚᱲᱟᱜ ᱨᱮ ᱥᱮ ᱵᱟᱨᱮᱢ ᱵᱟᱨᱦᱮ ᱠᱚᱨᱮ ᱡᱟᱦᱟᱱ ᱥᱮᱫ?
ᱚᱠᱟ ᱵᱟᱨᱦᱮ ᱠᱚᱨᱮ ᱜᱤᱧ ᱛᱟᱦᱮᱱᱟ᱾
ᱚ ᱟᱪᱪᱷᱟ ᱟᱹᱞᱤᱧ ᱦᱚᱸ ᱵᱟᱦᱨᱮ ᱠᱚᱨᱮ ᱜᱮᱞᱤᱧ ᱛᱟᱦᱮᱱᱟ᱾ ᱱᱤᱛᱚᱜ ᱫᱚ ᱟᱯᱟᱛᱚ ᱵᱟᱦᱨᱮ ᱨᱮᱜᱮ ᱦᱮᱱᱟᱜ ᱞᱤᱧᱟ ᱦᱮᱸ ᱵᱟ ᱯᱚᱨᱤᱠᱷᱟ ᱠᱚ ᱪᱟᱞᱟᱜ ᱠᱟᱱ ᱛᱟᱞᱮᱭᱟ᱾ ᱩᱱᱛᱚᱜ ᱯᱚᱨᱤᱠᱠᱷᱟ ᱠᱚ ᱪᱟᱵᱟ ᱞᱮᱱ ᱠᱷᱟᱱ ᱜᱮ ᱟᱫᱚ ᱚᱲᱟᱜ ᱞᱤᱧ ᱪᱟᱞᱟᱜ ᱟᱹᱞᱤᱧ
ᱦᱩᱸ ᱦᱩᱸ
ᱯᱚᱨᱤᱠᱷᱟ ᱠᱚ ᱪᱟᱵᱟ ᱞᱮᱱᱠᱷᱟᱱ ᱜᱮ ᱟᱢ ᱫᱚ ᱦᱤᱛᱚᱜ ᱮᱦᱚᱵ ᱟᱠᱟᱱᱟ ᱟᱹᱰᱤ ᱫᱤᱱ ᱡᱩᱱ ᱨᱮᱱᱟᱜ ᱛᱮᱭᱤᱥ ᱪᱩᱵᱤᱥ ᱠᱷᱚᱱ ᱮᱦᱚᱵ ᱟᱠᱟᱱᱟ᱾ ᱟᱨ ᱱᱤᱛᱚᱜ ᱡᱩᱞᱟᱭ ᱨᱮᱱᱟᱜ ᱛᱮᱨᱚ ᱪᱚᱣᱫᱟᱹ ᱛᱟᱹᱨᱤᱠᱷ ᱨᱮ ᱪᱟᱵᱟᱜ ᱛᱟᱞᱮᱭᱟ᱾ ᱟᱵᱤᱱ ᱫᱚ ᱱᱤᱛᱚᱜ ᱫᱚ ᱪᱮᱫ ᱨᱮᱵᱮᱱ ᱯᱟᱲᱦᱟᱜ ᱠᱟᱱ ᱛᱮ ᱢᱟᱱᱮ ᱪᱮᱫ ᱠᱚᱵᱮᱱ ᱪᱤᱠᱟᱹᱭ ᱫᱟ ᱯᱟᱲᱦᱟᱣ
ᱟᱹᱞᱤᱧ ᱦᱚᱸ ᱚᱱᱠᱟ ᱜᱮ ᱯᱟᱲᱦᱟᱣ ᱠᱚ ᱜᱮ ᱠᱚᱞᱮᱡᱽ ᱨᱮᱞᱤᱧ ᱨᱟᱠᱟᱵ ᱟᱠᱟᱱᱟ᱾ ᱱᱤᱭᱟᱹ ᱯᱷᱟᱥᱴ ᱮᱭᱟᱨ ᱨᱮᱦᱟᱸᱜ ᱟᱞᱮ ᱦᱚᱸ ᱚᱱᱠᱟ ᱜᱮ ᱯᱚᱨᱤᱠᱠᱷᱟ ᱠᱚ ᱦᱩᱭᱩᱜ ᱠᱟᱱ ᱛᱟᱞᱮᱭᱟ ᱦᱤᱛᱚᱜ ᱫᱚ ᱢᱟᱱᱮ ᱦᱤᱛᱚᱜ ᱫᱚ ᱠᱚᱞᱮᱡᱽ ᱵᱚᱞ ᱛᱮ ᱜᱮ ᱛᱚ ᱦᱩᱭᱩᱜ ᱠᱟᱱᱟ ᱦᱳᱭ ᱥᱮ
ᱦᱩᱸ ᱦᱩᱸ ᱦᱩᱸ ᱦᱩᱸ ᱟᱨ ᱱᱟᱣᱟ ᱱᱟᱣᱟ ᱜᱤᱫᱽᱨᱟᱹ ᱠᱚ ᱠᱩ ᱵᱷᱩᱨᱛᱤᱜ ᱠᱟᱱᱟ ᱠᱚ ᱟᱨ ᱩᱱᱠᱩᱣᱟᱜ ᱠᱞᱟᱥ ᱠᱚ ᱥᱴᱟᱴ ᱤᱭᱟᱹ ᱯᱚᱨᱤᱠᱠᱷᱟ ᱠᱚ ᱪᱟᱵᱟ ᱞᱮᱱ ᱠᱷᱟᱱ
ᱦᱩᱸ ᱦᱩᱸ ᱟᱵᱚᱣᱟᱜ ᱡᱚᱫᱤ ᱢᱟᱱᱮ ᱯᱚᱨᱤᱠᱠᱷᱟ ᱵᱟᱝ ᱪᱟᱵᱟᱜᱼᱟ ᱛᱚᱛᱚ ᱠᱷᱚᱱ ᱛᱚ ᱩᱱᱠᱩ ᱫᱚ ᱦᱟᱸᱜ
ᱠᱞᱟᱥ ᱠᱚᱼᱼ ᱦᱩᱸ ᱦᱩᱸ ᱩᱱᱠᱩ ᱫᱚ ᱚᱸᱰᱮ ᱢᱟᱱᱮ ᱥᱮᱱᱴᱟᱨ ᱡᱟᱦᱟᱸ ᱟᱭ ᱯᱟᱲᱟᱣ ᱠᱟᱱ ᱛᱟᱠᱼᱼ ᱩᱱᱠᱩ ᱠᱚ ᱜᱟᱸᱬ ᱠᱚᱣᱟ ᱥᱮ ᱟᱠᱚ ᱱᱩᱠᱩ ᱠᱮᱞᱟᱥ ᱠᱚ ᱠᱚᱨᱟᱣ ᱠᱚᱣᱟ ᱠᱚ ᱵᱟᱝ ᱜᱟᱱᱚᱜᱼᱟ ᱦᱤᱛᱚᱜ ᱫᱚᱼᱼ ᱩᱱᱠᱩᱣᱟᱜ ᱦᱚᱸ ᱵᱷᱩ ᱵᱷᱚᱨᱛᱤ ᱠᱟᱛᱮ ᱦᱚᱸ ᱩᱱᱠᱩᱣᱟᱜ ᱠᱷᱟᱛᱟ ᱛᱚᱭᱨᱤ ᱦᱩᱭᱩᱜᱼᱟ ᱵᱩᱦᱩᱛ ᱠᱤᱪᱷᱩ ᱵᱮᱯᱟᱨ ᱦᱮᱱᱟᱜ ᱛᱟᱠᱚᱣᱟ ᱩᱱᱠᱩ ᱥᱮᱨ ᱛᱟᱠᱚᱣᱟᱜ ᱦᱚᱸᱼᱼ
ᱦᱮᱸ ᱢᱟᱱᱮ ᱮᱰᱢᱤᱥᱚᱱ ᱫᱚᱠᱚ ᱮᱰᱢᱤᱥᱚᱱ ᱠᱟᱱᱟ ᱛᱚ ᱦᱳᱭ ᱥᱮ ᱡᱟᱸᱦᱟᱭ ᱱᱟᱣᱟ ᱠᱚ ᱦᱟᱸᱜ
ᱩᱱᱠᱩ ᱫᱚ ᱦᱩᱭ ᱠᱟᱱ ᱛᱟᱠᱚᱣᱟ ᱦᱮᱸ
ᱟᱫᱚ ᱦᱟᱸᱜ ᱠᱚ ᱟᱵᱚᱣᱟᱜ ᱯᱚᱨᱤᱠᱷᱟ ᱠᱚ ᱪᱟᱵᱟ ᱵᱟᱲᱟ ᱠᱟᱛᱮᱫ ᱦᱟᱸᱜ ᱟᱫᱚ ᱥᱴᱟᱴ ᱛᱟᱠᱚᱣᱟ ᱠᱚ ᱠᱞᱟᱥ ᱦᱟᱸᱜ
ᱦᱮᱸ ᱦᱮᱸ ᱦᱮᱸ ᱟᱵᱚ ᱯᱚᱨᱤᱠᱠᱷᱟ ᱠᱚ ᱪᱟᱵᱟ ᱵᱟᱲᱟ ᱠᱟᱛᱮᱜ ᱠᱞᱟᱥ ᱠᱚ ᱥᱴᱟᱴᱚᱜ ᱛᱟᱠᱚᱣᱟ
ᱦᱩᱸ ᱦᱩᱸ
ᱦᱮᱸ ᱦᱟᱸ ᱛᱟᱦᱞᱮ ᱱᱤᱛᱳᱜ ᱫᱚ ᱦᱮᱸ ᱛᱟᱞᱦᱮ ᱱᱤᱛᱳᱜ ᱫᱚ ᱟᱫᱚ ᱪᱮᱫ ᱪᱮᱫ ᱠᱚ ᱵᱤᱱ ᱪᱤᱠᱟᱹᱭᱟ
ᱱᱤᱛᱳ ᱫᱚ ᱫᱚ ᱪᱮᱫ ᱦᱚᱸ ᱵᱟᱝᱟ ᱱᱤᱛᱚᱜ ᱫᱚ ᱵᱟᱝ ᱦᱩᱭᱩᱜ ᱠᱟᱱ ᱛᱟᱞᱮᱭᱟ ᱛᱚ ᱯᱚᱨᱤᱠᱠᱷᱟ ᱟᱞᱮ ᱫᱚ ᱟᱯᱮ ᱫᱚ ᱵᱟᱸᱠᱩᱲᱟ ᱤᱭᱩᱱᱤᱵᱷᱟᱨᱥᱤᱴᱤ
ᱦᱮᱸ ᱦᱮᱸ ᱵᱟᱸᱠᱩᱲᱟ ᱤᱭᱩᱱᱤᱵᱷᱟᱨᱥᱤᱴᱤ ᱦᱮᱸ ᱦᱮᱸ ᱦᱮᱸᱼᱼ
ᱚᱸᱰᱮ ᱫᱚᱼᱼ ᱱᱟᱛᱮ ᱯᱩᱨᱩᱞᱤᱭᱟᱹ ᱥᱮᱫ ᱠᱟᱱᱟ ᱛᱚ ᱟᱞᱮ ᱫᱚ ᱦᱟᱸᱜ ᱮᱠᱴᱩ ᱯᱚᱨᱮ ᱦᱟᱸᱜ ᱯᱚᱨᱤᱠᱠᱷᱟ ᱫᱚ ᱦᱩᱭᱩᱜ ᱛᱟᱞᱮᱭᱟ ᱦᱳᱭ ᱯᱚᱨᱤᱠᱼᱼ ᱠᱠᱷᱟ ᱯᱚᱨ ᱢᱟᱱᱮ ᱤᱭᱟᱹ ᱯᱚᱱᱨᱚ ᱛᱟᱹᱨᱤᱠᱷ ᱯᱚᱨ ᱚᱱᱛᱮ ᱠᱷᱚᱡ ᱦᱩᱭᱩᱜᱼᱟ ᱦᱟᱸᱜ ᱟᱨᱟᱢᱵᱷᱚᱜᱼᱟ ᱦᱟᱸᱜ ᱡᱚᱛᱚ ᱥᱮᱫ ᱫᱚ ᱢᱟᱱᱮ ᱵᱟᱝ ᱥᱚᱢᱟᱱ ᱜᱮᱭᱟ ᱛᱚ ᱦᱳᱭᱥᱮ
ᱵᱟᱝ ᱵᱟᱝ ᱟᱫᱚ ᱤᱭᱩᱱᱤᱵᱷᱟᱨᱥᱤᱴᱤ ᱪᱮᱫ ᱞᱮᱠᱟ ᱠᱟᱛᱮᱜ ᱪᱮᱫ ᱞᱮᱠᱟ ᱤᱭ ᱮᱢᱟᱭ
ᱦᱩᱸ
ᱟᱞᱮ ᱡᱮᱢᱚᱱ ᱞᱟᱦᱟ ᱞᱟᱦᱟ ᱦᱩᱭᱩᱜ ᱦᱩᱭᱮᱱ ᱛᱟᱞᱮᱭᱟ ᱤᱭᱩᱱᱤᱵᱷᱟᱨᱥᱤᱴᱤ ᱢᱮ ᱞᱟᱦᱟ ᱞᱟᱦᱟ ᱜᱮ ᱮᱢ ᱠᱮᱫᱟ ᱠᱚ ᱱᱚᱴᱤᱥ ᱠᱚ ᱮᱢ ᱠᱮᱫᱟ ᱚᱱᱠᱟ ᱜᱮ ᱚᱸᱰᱮ ᱦᱚᱸ
ᱟᱞᱮ ᱥᱮᱫ ᱫᱚ ᱵᱟᱝ ᱢᱟᱱᱮ ᱚᱱᱛᱮ ᱨᱮ ᱜᱟᱛᱮ ᱜᱟᱛᱮ ᱢᱮᱱᱟᱜ ᱠᱚᱣᱟ ᱵᱟᱸᱠᱩᱲᱟ ᱤᱭᱩᱱᱤᱵᱷᱟᱨᱥᱤᱴᱤ ᱩᱱᱠᱩ ᱠᱚ ᱞᱟᱹᱭ ᱡᱮ ᱟᱞᱮ ᱫᱚ ᱦᱩᱭᱮᱱ ᱛᱟᱞᱮᱭᱟ ᱟᱨ ᱟᱞᱮ ᱫᱚ ᱮᱠᱷᱚᱱᱳ ᱟᱣᱨᱤ ᱦᱩᱭᱩᱜ ᱛᱟᱞᱮᱭᱟ ᱢᱟᱱᱮ ᱟᱯᱮᱭᱟᱜ ᱦᱟᱸᱜ ᱪᱟᱵᱟᱜᱼᱟ ᱟᱞᱮᱭᱟᱜ ᱟᱨᱟᱢᱵᱚᱜᱼᱟ
ᱤᱧ ᱦᱚᱸ ᱚᱱᱠᱟᱧ ᱯᱷᱳᱱ ᱵᱟᱲᱟ ᱟᱠᱟᱫ ᱠᱚ ᱛᱟᱦᱮᱸᱫ ᱟᱫᱚ ᱠᱚ ᱢᱤᱛᱤᱧ ᱠᱟᱱᱟ ᱠᱚ ᱢᱤᱛᱟᱹᱧ ᱠᱟᱱᱟ ᱡᱷᱟᱲᱜᱨᱟᱢ ᱥᱮᱱ ᱯᱟᱲᱦᱟᱣ ᱠᱚ ᱵᱷᱩᱨᱛᱤ ᱠᱟᱱᱟ ᱠᱚ ᱢᱤᱛᱟᱹᱧ ᱠᱟᱱᱟ ᱠᱚ ᱦᱮᱸ ᱟᱯᱮᱭᱟᱜ ᱫᱚ ᱼᱼ ᱯᱚᱨᱤᱠᱠᱷᱟ ᱦᱩᱭᱩᱜ ᱠᱟᱱ ᱛᱟᱯᱮᱭᱟ ᱞᱟᱦᱟ ᱞᱟᱦᱟ ᱟᱞᱮᱭᱟᱜ ᱫᱚ ᱵᱟᱝ ᱦᱩᱭᱩᱜ ᱠᱟᱱᱟ ᱟᱞᱮ ᱦᱚᱸ ᱢᱟᱱᱮ ᱪᱟᱭ ᱫᱟᱞᱮ ᱡᱮ ᱞᱟᱦᱟ ᱞᱟᱦᱟ ᱠᱟᱹᱴᱤᱡ ᱯᱚᱨᱤᱠᱷᱟ ᱦᱩᱭ ᱞᱮᱱ ᱠᱷᱟᱱ ᱵᱷᱟᱹᱜᱤ ᱠᱚᱜᱼᱟ ᱢᱟᱲᱟᱝ ᱨᱮ ᱡᱩᱫᱤ ᱦᱩᱭ ᱠᱚᱜᱼᱟ ᱛᱟᱦᱚᱞᱮ ᱟᱞᱮ ᱦᱚᱸᱞᱮ ᱢᱟᱱᱮ ᱯᱚᱨᱤᱠᱠᱷᱟ ᱠᱚ ᱮᱢ ᱪᱟᱵᱟ ᱠᱟᱛᱮᱜ ᱱᱤᱡᱮᱨ ᱠᱟᱹᱴᱤᱡ ᱦᱟᱞᱠᱟ ᱚᱲᱟᱜ ᱮᱢ ᱪᱟᱞᱟᱜ ᱟᱢ ᱚᱲᱟᱜ ᱨᱮ ᱦᱩᱲᱩ ᱨᱚᱦᱚᱭ ᱠᱚ ᱚᱲᱟᱜ ᱜᱚᱜᱚ ᱦᱚᱲ ᱢᱟᱱᱮ ᱵᱟᱵᱟ ᱛᱟᱠᱚ
ᱦᱳᱭ ᱟᱨ ᱟᱞᱮ ᱫᱚ ᱟᱯᱮ ᱠᱷᱚᱱ ᱫᱚ ᱤᱭᱟᱹ ᱛᱟᱭᱚᱢ ᱛᱮᱜᱮ ᱛᱚ ᱮᱰᱢᱤᱥᱚᱱ ᱠᱚ ᱦᱩᱭ ᱟᱠᱟᱱ ᱛᱟᱞᱮᱭᱟ ᱦᱚᱥᱴᱮᱞ ᱠᱚᱨᱮ ᱠᱚᱞᱮᱡᱽ ᱠᱚᱨᱮᱜᱼᱼ
ᱚ ᱟᱪᱪᱷᱟ ᱟᱪᱪᱷᱟ ᱟᱪᱪᱷᱟ ᱚ ᱟᱞᱮ ᱫᱚ ᱱᱚᱰᱮ ᱫᱚ ᱵᱟᱸᱠᱩᱲᱟ ᱨᱮᱫᱚ ᱡᱚᱛᱚ ᱜᱮ ᱯᱷᱟᱥᱴ ᱜᱮᱭᱟ ᱟᱨᱚ ᱵᱟᱸᱠᱩᱲᱟ ᱨᱮ ᱯᱮᱭᱟ ᱠᱚᱞᱮᱡᱽ ᱢᱮᱱᱟᱜ ᱛᱚ ᱟᱨ ᱢᱤᱫᱴᱮᱱ ᱠᱚᱞᱮᱡᱽ ᱨᱮ ᱚᱸᱰᱮ ᱫᱚ ᱠᱞᱟᱥ ᱠᱚᱦᱚᱸ ᱥᱩᱨᱩ ᱜᱚᱫᱚᱜ ᱜᱮᱭᱟ ᱪᱟᱸᱬ ᱜᱮ ᱥᱩᱨᱩ ᱜᱚᱫᱚᱜ ᱚᱸᱰᱮ ᱫᱚ ᱵᱟᱠᱚ ᱤᱭᱟᱹᱭᱟ ᱟᱠᱚ ᱢᱟᱱᱮ ᱡᱮᱢᱚᱱ ᱵᱟᱨᱭᱟ ᱠᱚᱞᱮᱡᱽ ᱢᱮᱱᱟᱜ ᱠᱚᱣᱟ ᱫᱟ ᱚᱱᱟ ᱠᱤᱱ ᱠᱚᱞᱮᱡᱽ ᱨᱮᱫᱚ ᱩᱱᱟᱹᱜ ᱵᱟᱠᱚ ᱤᱭᱟᱹ ᱠᱚᱣᱟ ᱥᱟᱨᱚᱫᱟ ᱥᱚᱢᱢᱮᱞᱚᱱ ᱨᱮᱫᱚ ᱯᱚᱨᱮ ᱯᱚᱨᱮ ᱦᱩᱭᱩᱜᱼᱟ ᱠᱤᱱ ᱛᱚ ᱤᱭᱟᱹ ᱨᱮᱫᱚ ᱠᱷᱤᱥᱴᱟᱱ ᱨᱮᱫᱚ ᱱᱚᱸᱰᱮ ᱠᱷᱚᱱᱟᱜ ᱦᱚᱸ ᱞᱟᱦᱟ ᱠᱟᱛᱮᱫ ᱠᱚ ᱮᱰᱢᱤᱥᱚᱱᱚᱜᱼᱟᱠᱚ ᱮᱰᱢᱤᱥᱚᱱᱚᱜ ᱟᱠᱚ ᱞᱟᱦᱟ ᱨᱮᱜᱮ ᱯᱚᱨᱤᱠᱠᱷᱟ ᱢᱟᱱᱮ ᱤᱭᱟᱹ ᱠᱚᱦᱚᱸ ᱦᱩᱭᱩᱜ ᱛᱟᱠᱚᱣᱟ ᱞᱟᱦᱟ ᱞᱟᱦᱟ ᱾
ᱟᱫᱚ ᱢᱤᱫ ᱥᱟᱝᱨᱮᱜᱮ ᱫᱚ ᱦᱟᱜᱦᱩᱭᱩᱜ ᱛᱟᱯᱮᱭᱟ ᱯᱚᱨᱤᱠᱠᱷᱟ ᱫᱚ ᱦᱳᱭᱥᱮ ᱾
ᱦᱮᱸ ᱯᱚᱨᱤᱠᱠᱷᱟ ᱫᱚ ᱢᱤᱫ ᱥᱟᱣᱛᱮ ᱠᱤᱱᱛᱩ ᱠᱞᱟᱥ ᱫᱚ ᱱᱩᱠᱩᱣᱟᱜ ᱫᱚ ᱢᱟᱲᱟᱝ ᱨᱮᱜᱮᱥᱩᱨᱩᱜᱼᱟ ᱾
ᱦᱚᱸ ᱢᱟᱱᱮ ᱩᱱᱠᱩᱣᱟᱜ ᱦᱳᱭᱛᱳ ᱦᱮᱸ ᱮ ᱯᱚᱨᱤᱠᱠᱷᱟ ᱪᱟᱵᱟ ᱠᱟᱛᱮᱜ ᱜᱮ ᱦᱚᱭᱛᱳ ᱮᱠᱫᱚᱢ ᱥᱴᱟᱨᱴᱚᱜ ᱛᱟᱠᱚ ᱦᱳᱭᱥᱮ ᱾
ᱦᱩᱸ ᱦᱩᱸ ᱦᱩᱸ ᱦᱩᱸ ᱾
ᱟᱨ ᱟᱯᱮᱭᱟᱜ ᱫᱚ ᱫᱮᱨᱤᱜᱼᱟ?
ᱦᱮᱸ ᱟᱞᱮᱭᱟᱜ ᱫᱚ ᱫᱮᱨᱤᱜ ᱛᱟᱞᱮᱭᱟ ᱟᱞᱮ ᱫᱚ ᱠᱟᱹᱴᱤᱡ ᱫᱮᱨᱤᱜ ᱛᱟᱞᱮᱭᱟ ᱾
ᱚᱠᱟ ᱦᱩᱭᱩᱜ ᱜᱮᱭᱟ ᱛᱟᱭᱚᱢ ᱞᱟᱦᱟ ᱾ ᱦᱳᱭ ᱦᱳᱭ ᱫᱟᱠᱟ ᱫᱚᱞᱤᱧ ᱡᱚᱢ ᱠᱟᱫᱟ ᱡᱚᱛᱚ ᱠᱤᱪᱷᱩ ᱜᱮ ᱡᱚᱢ ᱦᱩᱭ ᱠᱟᱱᱟ ᱾
ᱪᱮᱫ ᱠᱚᱠᱚ ᱩᱛᱩᱣᱟᱯᱮ ᱛᱟᱦᱮᱸᱫ?
ᱩᱛᱩ ᱞᱮᱫᱟ ᱠᱚ ᱥᱚᱵᱽᱡᱤ ᱠᱚ ᱱᱤᱛᱚᱜ ᱛᱤᱠᱤᱱ ᱵᱮᱲᱟ ᱫᱚ ᱚᱱᱟ ᱠᱚᱜᱮ ᱾
ᱚᱸ ᱾ ᱟᱨᱠᱷᱟᱱ ᱟᱞᱮ ᱱᱚᱸᱰᱮ ᱟᱞᱮ ᱦᱚᱸ ᱥᱚᱵᱽᱡᱤ ᱠᱚᱜᱮ ᱰᱷᱮᱸᱲᱚᱥ ᱠᱚ ᱟᱞᱩ ᱠᱚ ᱠᱚ ᱚᱱᱟ ᱠᱚᱜᱮ ᱢᱮᱥᱟ ᱠᱟᱛᱮ ᱠᱚ ᱩᱛᱩ ᱞᱮᱫᱟ ᱟᱨ ᱦᱩᱭᱩᱜ ᱠᱟᱱᱟ ᱦᱚᱞᱟᱟᱱᱚᱜ ᱦᱚᱸ ᱥᱚᱲᱮ ᱞᱮᱫᱟ ᱠᱚ ᱥᱮ ᱥᱤᱵᱤᱞ ᱥᱟᱦᱤᱡ ᱦᱩᱭ ᱞᱮᱱᱟ ᱟᱹᱰᱤ ᱪᱮᱦᱨᱟ ᱫᱚᱢᱮ ᱥᱤᱵᱤᱞ ᱠᱟᱱ ᱛᱟᱦᱮᱸᱫ ᱫᱚᱢᱮ ᱢᱟᱱᱮ ᱡᱟᱹᱯᱩᱫ ᱡᱟᱹᱯᱩᱫ ᱢᱟᱱᱮ ᱥᱚᱵᱽᱡᱤ ᱥᱚᱲᱮ ᱜᱮ ᱡᱤᱞ ᱥᱩ ᱥᱩᱲᱤ ᱫᱚ ᱵᱮᱥᱤ ᱥᱤᱵᱤᱞ ᱟᱥᱮ ᱥᱚᱵᱽᱡᱤ ᱥᱳᱲᱮ ᱦᱚᱸ ᱟᱹᱰᱤ ᱥᱤᱵᱤᱞ ᱟ ᱡᱤᱞ ᱥᱳᱲᱮ ᱞᱮᱠᱟ ᱠᱚ ᱩᱛᱩ ᱞᱮᱫᱟ ᱟᱨ ᱥᱚᱣᱟᱵᱤᱱ ᱠᱚ ᱢᱮᱥᱟ ᱠᱟᱜ ᱛᱟᱦᱮᱸᱜ ᱟᱥᱮ ᱾ ᱯᱩᱨᱟᱹ ᱢᱚᱱᱮ ᱦᱩᱭᱩᱜ ᱠᱟᱱᱟ ᱡᱮ ᱡᱮᱞ ᱥᱟᱣ ᱛᱮ ᱡᱚᱢ ᱫᱟᱞᱮ ᱾ ᱦᱩᱸ ᱚᱱᱠᱟᱜᱮ ᱟᱨᱚ ᱛᱟᱦᱮᱸ ᱠᱟᱱᱟ ᱥᱟᱨᱮᱡ ᱥᱮᱛᱟᱜ ᱨᱮ ᱟᱞᱮ ᱞᱟᱹᱜᱤᱫ ᱾
ᱦᱩᱸ ᱦᱩᱸ ᱦᱩᱸ ᱾
ᱥᱮᱛᱟᱜ ᱞᱟᱹᱜᱤᱫ ᱥᱟᱨᱮᱡ ᱞᱮ ᱫᱚᱦᱚ ᱟᱠᱟᱫ ᱛᱟᱦᱮᱸᱫ ᱟᱨ ᱛᱟᱦᱚᱞᱮ ᱥᱮᱛᱟᱜ ᱨᱮ ᱟᱨ ᱠᱟᱹᱴᱤᱡ ᱡᱚᱢ ᱦᱩᱭᱱᱟ ᱥᱮᱛᱟᱜ ᱚᱱᱟ ᱫᱚ ᱟᱨᱚ ᱵᱟᱥᱠᱮ ᱵᱟᱥᱠᱮ ᱫᱚᱢᱮ ᱥᱤᱵᱤᱞᱟ ᱥᱮ ᱾
ᱦᱩᱸ ᱦᱩᱸ ᱦᱩᱸ ᱦᱩᱸ ᱛᱟᱦᱞᱮ ᱟᱯᱮ ᱦᱳᱥᱴᱮᱞ ᱨᱮ ᱛᱤᱱᱟᱹᱜ ᱦᱚᱲ ᱯᱮ ᱛᱟᱦᱮᱸ ᱧᱟᱢᱚᱜᱼᱟ ᱾
ᱟᱞᱮ ᱟᱞᱮ ᱦᱚᱥᱴᱮᱞ ᱨᱮ ᱛᱟᱦᱮᱱᱟᱠᱚ ᱳᱭ ᱮᱠᱥᱚ ᱫᱚᱥ ᱯᱚᱱᱨᱚ ᱚᱱᱠᱟ᱾ ᱚᱱᱠᱟ ᱜᱮᱞᱮ ᱛᱟᱦᱮᱱᱟ ᱾
ᱚ ᱟᱪᱪᱷᱟ ᱟᱪᱪᱷᱟ ᱟᱞᱮ ᱫᱚ ᱠᱚᱢ ᱜᱮᱭᱟᱞᱮ ᱾
ᱛᱤᱱᱟᱹᱜ ᱯᱮ ᱛᱟᱦᱮᱱᱟ?
ᱳᱭ ᱢᱤᱱᱤᱢᱟᱢ ᱥᱟᱴ ᱥᱳᱛᱛᱚᱨ ᱜᱟᱱ ᱠᱚ ᱦᱩᱭᱩᱜᱼᱟ ᱾
ᱟᱪᱪᱷᱟ ᱟᱪᱷᱟ ᱟᱯᱮ ᱫᱚ ᱪᱮᱫ ᱞᱮᱠᱟ ᱦᱚᱥᱴᱮᱞ ᱪᱮᱫ ᱞᱮᱠᱟ ᱯᱮ ᱪᱟᱞᱟᱣ ᱛᱟᱯᱮᱭᱟ ᱛᱤᱱᱟᱹᱜ ᱠᱟᱛᱮᱫ ᱠᱚ ᱦᱟᱛᱟᱣ ᱛᱟᱯᱮᱭᱟ?
ᱦᱳᱥᱴᱮᱞ ᱟᱨ ᱪᱮᱫ ᱞᱮᱠᱟ ᱩᱯᱚᱨᱮᱢ ᱡᱚᱢᱟ ᱚᱱᱠᱟ ᱩᱯᱚᱨ ᱱᱤᱨᱵᱷᱚᱨ ᱢᱟᱱᱮ ᱪᱮᱫ ᱞᱮᱠᱟᱱᱟᱜ ᱥᱚᱵᱽᱡᱤ ᱠᱚᱨᱮᱱᱟᱜ ᱫᱟᱢ ᱵᱟᱲ ᱵᱟᱲᱛᱤ ᱵᱟᱠᱷᱟᱡ ᱢᱟᱱᱮ ᱠᱚᱱᱳ ᱢᱟᱥ ᱨᱮ ᱫᱚ ᱵᱷᱟᱜᱮ ᱵᱤᱱ ᱠᱚᱢᱱᱟ ᱥᱚᱵᱽᱡᱤ ᱨᱮᱱᱟᱜ ᱫᱟᱢ ᱦᱮᱸ ᱦᱩᱭ ᱟᱫᱫᱚ ᱠᱚᱢ ᱴᱟᱠᱟ ᱠᱚ ᱦᱟᱛᱟᱣᱟ ᱥᱟᱛᱥᱚ ᱴᱟᱠᱟ ᱠᱚ ᱦᱟᱛᱟᱣ ᱜᱮᱭᱟ ᱯᱟᱸᱥᱥᱚ ᱴᱟᱠᱟ ᱠᱚ ᱦᱟᱛᱟᱣ ᱜᱮᱭᱟ ᱾ ᱟᱨ ᱤᱧ ᱰᱷᱮᱨᱚᱜᱼᱟ ᱛᱟᱦᱚᱞᱮ ᱤᱭᱟᱹ ᱟᱴᱥᱚ ᱴᱟᱠᱟ ᱢᱮᱱᱫᱚ ᱢᱟᱱᱮ ᱟᱴᱥᱚ ᱴᱟᱠᱟ
ᱟᱪᱪᱷᱟ ᱟᱪᱪᱷᱟ ᱟᱪᱪᱷᱟ ᱟᱪᱪᱷᱟ ᱾ ᱪᱮᱫᱠᱟ ᱦᱳᱥᱴᱮᱞ ᱨᱮ ᱠᱷᱟᱵᱟᱨ ᱫᱟᱵᱟᱨ ᱫᱚ ᱪᱮᱫᱠᱟ ᱠᱚ ᱮᱢᱟ ᱯᱮ ᱜᱮᱭᱟ?
ᱦᱮ ᱠᱚᱢ ᱦᱚᱲ ᱜᱮᱭᱟᱞᱮ ᱛᱚ ᱟᱫᱚ ᱵᱮᱥ ᱜᱮᱠᱚ ᱩᱛᱩ ᱫᱟᱠᱟᱭᱟᱛᱚ ᱾ ᱟᱨ ᱰᱷᱮᱨ ᱦᱚᱲ ᱨᱮᱫᱚ ᱠᱟᱹᱴᱤᱡ ᱵᱮᱥ ᱪᱮᱨᱦᱟ ᱛᱚ ᱵᱟᱝ ᱦᱩᱭ ᱞᱟᱹᱜᱤᱫᱚᱜᱼᱟ ᱾
ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱾ ᱦᱩᱸ ᱾ ᱟᱞᱮ ᱫᱚ ᱟᱞᱮ ᱫᱚ ᱱᱚᱰᱮ ᱦᱳᱥᱴᱮᱞ ᱨᱮ ᱟᱞᱮ ᱦᱚᱸ ᱚᱱᱠᱟᱜᱮ ᱢᱟᱱᱮ ᱫᱚ ᱫᱤᱱ ᱦᱮᱱᱟ ᱫᱤᱱ ᱢᱟᱱᱮ ᱥᱟᱯ ᱛᱟᱣ ᱥᱚᱯᱛᱟᱦᱚ ᱥᱚᱯᱛᱟᱦᱚ ᱦᱟᱱᱟ ᱱᱤᱭᱟᱹ ᱩᱛᱩ ᱠᱚ ᱦᱩᱭᱩᱜᱼᱟ ᱟᱫᱚ ᱪᱮᱫ ᱴᱟᱠᱟ ᱚᱱᱠᱟ ᱢᱚᱛᱚ ᱨᱟᱠᱟᱵᱟ ᱥᱮ ᱢᱟᱱᱮ ᱥᱚᱵᱡᱤ ᱠᱚ ᱫᱟᱢ ᱠᱚ ᱩᱱᱟᱹᱜ ᱵᱟᱝ ᱛᱟᱦᱮᱸᱱᱟ ᱛᱟᱦᱞᱮ ᱵᱷᱟᱜᱤ ᱴᱷᱤᱠ ᱡᱚᱢ ᱠᱚ ᱧᱟᱢᱚᱜᱼᱟ ᱵᱷᱟᱜᱤ ᱴᱷᱤᱠ ᱦᱩᱭᱩᱜ ᱡᱚᱠᱷᱚᱱ ᱟᱨ ᱡᱩᱫᱤ ᱴᱟᱠᱟ ᱠᱚ ᱪᱟᱣᱞᱮ ᱠᱚ ᱠᱤᱨᱤᱧ ᱞᱟᱜᱟᱜᱼᱟ ᱡᱩᱫᱤ ᱛᱟᱦᱚᱞᱮ ᱛᱚ ᱫᱤᱱᱟᱹᱢ ᱛᱟᱨ ᱟᱨ ᱦᱟᱠᱩ ᱵᱤᱞᱤ ᱡᱤᱞ ᱚᱱᱟ ᱠᱚᱫᱚ ᱡᱚᱢᱛᱚ ᱵᱟᱢ ᱧᱟᱢᱟ ᱥᱮ ᱡᱩᱫᱤ ᱴᱟᱠᱟ ᱠᱚ ᱚᱝᱠᱟ ᱩᱛᱩ ᱨᱟᱠᱟᱵᱼᱟ ᱪᱟᱣᱞᱮ ᱠᱚᱫᱚ ᱱᱤᱛᱚᱜ ᱫᱚ ᱦᱮᱸᱱᱟᱜ ᱦᱟᱛᱟᱲ ᱠᱟᱜ ᱜᱮᱭᱟ ᱥᱮ ᱟᱫᱚ ᱪᱟᱣᱞᱮ ᱠᱚ ᱦᱮᱸᱱᱟᱜ ᱦᱟᱛᱟᱲ ᱠᱟᱜ ᱠᱷᱟᱱ ᱱᱤᱛᱚᱜ ᱫᱚ ᱢᱟ ᱢᱟᱱᱮ ᱥᱚᱯᱛᱟᱦᱚ ᱨᱮ ᱨᱚᱵᱤᱵᱟᱨ ᱫᱚ ᱡᱤᱞ ᱟᱞᱮ ᱠᱟᱱᱟ ᱥᱳᱢᱵᱟᱨ ᱫᱚ ᱦᱟᱹᱠᱩ ᱟᱞᱮ ᱠᱟᱱᱟ ᱠᱚ ᱢᱚᱝᱜᱚᱞ ᱵᱟᱨ ᱫᱚ ᱵᱤᱞᱤ ᱟᱨᱚ ᱵᱩᱫᱷᱚ ᱵᱟᱨ ᱨᱮ ᱚᱱᱠᱟᱜᱮ ᱟᱨᱚ ᱡᱤᱞ ᱟᱨ ᱵᱤᱨᱚᱥᱯᱚᱛᱤ ᱵᱟᱨ ᱦᱟᱹᱠᱩᱭᱟᱠᱚ ᱟᱨ ᱥᱚᱱᱤᱵᱟᱨ ᱦᱤᱞᱳᱜ ᱟᱨᱚ ᱠᱚ ᱵᱤᱞᱤᱭᱟᱠᱚ, ᱚᱱᱠᱟ ᱜᱮ ᱪᱟᱞᱟᱜᱼᱟ ᱡᱩᱫᱤ ᱵᱷᱟᱜᱤ ᱴᱷᱤᱠ ᱠᱷᱟᱵᱟᱨ ᱫᱟᱵᱟᱨ ᱦᱩᱭᱩᱜ ᱢᱟᱱᱮ ᱴᱟᱠᱟ ᱠᱟᱹᱴᱤᱡ ᱛᱟᱦᱮᱸᱱ ᱠᱷᱟᱱ ᱚᱱᱠᱟ ᱵᱷᱟᱜᱤ ᱠᱷᱟᱵᱟᱨ ᱠᱚ ᱮᱢᱟᱜ ᱟᱠᱚ ᱟᱨ ᱵᱟᱠᱷᱟᱱ ᱫᱚ ᱡᱩᱫᱤ ᱵᱷᱟᱜᱤ ᱵᱟᱝ ᱛᱟᱦᱚᱞᱮ ᱥᱚᱵᱽᱡᱤ ᱟᱹᱞᱩ ᱥᱚᱭᱟᱵᱤᱱ ᱚᱱᱟ ᱠᱚᱜᱮ ᱮᱢ ᱞᱟᱜᱼᱟ ᱚᱝᱠᱟ ᱜᱮ᱾ ᱦᱩᱸ ᱟᱯᱮᱥᱮᱫ ᱚᱱᱛᱮ ᱫᱚ ᱥᱚᱵᱽᱡᱤ ᱠᱚᱨᱮᱱᱟᱜ ᱫᱟᱢ ᱛᱤᱱᱟᱹᱜ ᱜᱟᱱ ᱛᱤᱱᱟᱹᱜ ᱠᱟᱛᱮ ᱦᱮᱸᱱᱟᱜᱼᱟ? ᱦᱮᱞᱳ᱾ ᱦᱮᱞᱳ᱾ ᱦᱮᱞᱳ ᱟᱸᱡᱚᱢ ᱫᱟᱵᱤᱱ ᱥᱮ ᱵᱟᱝ? ᱟᱵᱤᱱᱟᱜ ᱨᱚᱲ ᱟᱸᱡᱚᱢᱚᱜ ᱠᱟᱱᱟ ᱥᱮ ᱵᱟᱝ? ᱦᱮᱞᱳ᱾ ᱩᱸ ᱞᱟᱹᱭ ᱫᱟᱞᱤᱧ ᱟᱹᱞᱤᱧᱟᱜ ᱨᱚᱲ ᱵᱤᱱ ᱟᱸᱡᱚᱢ ᱫᱟ? ᱦᱮᱞᱳ᱾ ᱦᱮᱞᱳ᱾ ᱟᱹᱵᱤᱱᱟᱜ ᱨᱚᱲ ᱥᱮ ᱵᱟᱹᱞᱤᱧ ᱟᱸᱡᱚᱢ ᱫᱟᱲᱮᱜ ᱠᱟᱱᱟᱞᱤᱧ, ᱪᱮᱫ ᱦᱚᱸ ᱵᱟᱝ ᱟᱸᱡᱚᱢᱚᱜ ᱠᱟᱱ ᱛᱟᱹᱵᱤᱱᱟ᱾ ᱵᱮᱥ ᱪᱮᱦᱨᱟᱛᱮ᱾ ᱦᱮᱞᱳ᱾ ᱟᱹᱞᱤᱧᱟᱜ ᱨᱚᱲ ᱵᱤᱱ ᱟᱸᱡᱚᱢᱴᱷᱤᱠᱟᱹᱭᱫᱟ? ᱟᱵᱤᱱᱟᱜ ᱨᱚᱲ ᱥᱮ ᱠᱟᱴᱟ ᱠᱟᱴᱟ ᱢᱟᱱᱮ ᱠᱟᱴᱟ ᱠᱟᱴᱟ ᱵᱚᱞᱛᱮ ᱠᱟᱹᱴᱤᱡ ᱦᱚᱸ ᱵᱟᱝ ᱟᱸᱡᱚᱢᱚᱜ ᱠᱟᱱᱟ ᱯᱩᱨᱟᱹᱜ ᱜᱮ ᱤᱭᱟᱸ ᱠᱟᱱᱟ ᱢᱟᱱᱮ ᱵᱚᱱᱫᱚ ᱠᱟᱱᱟ, ᱵᱟᱹᱞᱤᱧ ᱟᱸᱡᱚᱢ ᱫᱟᱞᱤᱧ ᱵᱟᱹᱞᱤᱧ ᱴᱷᱤᱠ ᱫᱟᱲᱮᱭᱟᱜ ᱠᱟᱱᱟᱞᱤᱧ᱾ ᱦᱮᱞᱳ᱾ ᱡᱟᱦᱟᱸᱱᱟᱜ ᱯᱨᱚᱵᱞᱮᱢ ᱦᱩᱭ ᱠᱟᱱᱟ ᱡᱟᱹᱱᱤᱡ ᱚᱱᱟ ᱛᱮᱜᱮ ᱵᱟᱝ ᱟᱸᱡᱚᱢᱚᱜ ᱠᱟᱱᱟ ᱟᱵᱤᱱᱟᱜ ᱨᱚᱲ᱾ ᱢᱤᱫ ᱠᱟᱹᱴᱤᱡ ᱦᱚᱸ ᱵᱟᱝ ᱟᱸᱡᱚᱢᱚᱜ ᱠᱟᱱ ᱛᱟᱵᱮᱱᱟ ᱨᱚᱲ᱾ ᱵᱚᱱᱫᱚ ᱠᱟᱱᱟ, ᱨᱚᱲ ᱟᱡᱚᱢ ᱫᱚ ᱵᱟᱝ ᱟᱸᱡᱚᱢᱚᱜ ᱠᱟᱱᱟ᱾
ᱦᱮᱞᱳ᱾ ᱦᱮᱞᱳ᱾ ᱮᱱᱟᱱ ᱠᱷᱚᱱ ᱞᱤᱧ ᱨᱚᱲ ᱫᱟᱞᱤᱧ ᱦᱤᱞᱳ ᱦᱤᱞᱳ ᱫᱟᱞᱤᱧ ᱵᱟᱞᱤᱧ ᱟᱸᱡᱚᱢᱮᱫ ᱛᱟᱵᱮᱱᱟ᱾ ᱡᱟᱦᱟᱸᱱᱟᱜ ᱰᱤᱥᱴᱟᱵᱽ ᱠᱟᱜ ᱛᱟᱵᱮᱱᱟᱭ ᱡᱟᱹᱱᱤᱡ ᱴᱟᱣᱟᱨ ᱠᱚᱨᱮᱱᱟᱜ ᱱᱮᱴ ᱯᱨᱚᱵᱞᱮᱢ ᱦᱩᱭᱩᱜ ᱠᱟᱱ ᱛᱟᱵᱮᱱᱟ᱾ ᱱᱮᱴᱚᱣᱟᱨᱠ ᱠᱚ ᱯᱨᱚᱵᱞᱮᱢᱚᱜ ᱠᱟᱱᱟ᱾ ᱠᱟᱹᱴᱤᱡ ᱱᱮᱴ ᱠᱚ ᱱᱮᱴᱳᱣᱟᱨᱠ ᱡᱟᱦᱟᱸᱥᱮᱫ ᱧᱟᱢᱚᱜᱼᱟ ᱚᱱᱛᱮ ᱨᱮ ᱪᱟᱞᱟᱜ ᱵᱮᱱ᱾ ᱵᱟᱝ ᱟᱸᱡᱚᱢ ᱞᱟᱹᱜᱤᱫ ᱵᱟᱝ ᱟᱸᱡᱚᱢᱚᱜ ᱠᱟᱱᱟ ᱱᱚᱛᱮ ᱫᱚ ᱱᱤᱛᱳᱜ ᱫᱚ᱾ ᱡᱟᱦᱟᱸ ᱨᱮᱜᱮ ᱢᱮᱱᱟᱜ ᱠᱟᱜ ᱵᱮᱱᱟ ᱠᱟᱹᱴᱤᱡ ᱴᱟᱣᱟᱨ ᱥᱮᱜ ᱦᱤᱡᱩᱜ ᱵᱮᱱ᱾
ᱨᱚᱲ ᱠᱚ ᱯᱩᱨᱟᱹ ᱜᱮ ᱵᱚᱱᱫᱚ ᱜᱮ ᱯᱩᱨᱟᱹ ᱵᱚᱱᱫᱚ ᱠᱟᱱ ᱛᱟᱵᱤᱱᱟ ᱪᱮᱫ ᱦᱚᱸ ᱵᱟᱝ ᱟᱸᱡᱚᱢᱚᱜ ᱠᱟᱱᱟ᱾
ᱚᱸᱜ ᱦᱮᱞᱳ᱾ ᱦᱮᱞᱳ᱾ ᱟᱪᱪᱷᱟ᱾
ᱠᱚ ᱡᱟᱹᱱᱤᱡ ᱵᱟᱹᱱᱩᱜ ᱛᱟᱵᱮᱱᱟ ᱱᱮᱴ ᱠᱚᱫᱚ ᱦᱮᱱᱟᱜ ᱛᱟᱵᱮᱱᱟ ᱡᱟᱹᱱᱤᱡ ᱚᱣᱟᱭᱯᱷᱟᱭ ᱠᱚ ᱚᱱᱟᱛᱮ ᱡᱟᱹᱱᱤᱡ ᱟᱫᱚ ᱵᱟᱝ ᱟᱸᱡᱚᱢ ᱞᱟᱹᱜᱤᱫᱚᱜ ᱠᱟᱱ ᱛᱵᱮᱱᱟ ᱠᱟᱹᱴᱤᱡ ᱚᱣᱟᱭᱯᱷᱟᱭ ᱥᱮᱜ ᱪᱟᱞᱟᱜ ᱵᱮᱱ ᱾ ᱚᱣᱟᱭᱯᱷᱟᱭ ᱨᱮ ᱠᱟᱹᱴᱤᱡ ᱤᱭᱟᱹ ᱥᱮᱫ ᱵᱮᱱ ᱪᱟᱞᱟᱣ ᱞᱮᱱᱠᱷᱟᱱ ᱠᱟᱹᱴᱤᱡ ᱵᱷᱟᱜᱤ ᱠᱚᱜᱼᱟ ᱾ ᱦᱮᱞᱳ ᱾ ᱵᱟᱝ ᱟᱸᱡᱚᱢ ᱴᱷᱤᱠᱟᱹᱜ ᱠᱟᱱ ᱛᱟᱵᱤᱱᱟ ᱨᱚᱲ ᱯᱨᱚᱵᱞᱮᱢᱚᱜ ᱠᱟᱱᱟ ᱾ ᱟᱵᱤᱱᱟᱜ ᱨᱚᱲ ᱨᱮ ᱠᱟᱹᱴᱤᱡ ᱮᱸᱴᱠᱮᱴᱚᱲᱮ ᱦᱩᱭᱩᱜ ᱠᱟᱱᱟ ᱾ ᱟᱵᱤᱱ ᱦᱚᱸ ᱟᱹᱞᱤᱧᱟᱜ ᱨᱚᱲ ᱡᱟᱹᱱᱤᱡ ᱵᱟᱵᱮᱱ ᱟᱸᱡᱚᱢᱫᱟ ᱟᱨ ᱟᱹᱞᱤᱧ ᱦᱚᱸ ᱟᱵᱤᱱᱟᱜ ᱨᱚᱲ ᱵᱟᱞᱤᱧ ᱟᱸᱡᱚᱢᱫᱟ ᱾ ᱦᱮᱞᱳ ᱾ ᱥᱮ ᱨᱚᱱ ᱜᱮ ᱵᱟᱵᱮᱱ ᱨᱚᱲ ᱫᱟ? ᱵᱟᱵᱮᱱ ᱨᱚᱲ ᱫᱟ ᱥᱮ ᱟᱸᱡᱚᱢ ᱜᱮ ᱵᱟᱝ ᱟᱸᱡᱚᱢᱚᱜ ᱠᱟᱱᱟ ᱪᱮᱫ ᱦᱚᱸ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱾ ᱟᱪ-ᱪᱷᱟ ᱾ ᱦᱮᱞᱳ ᱾ ᱱᱚᱛᱮ ᱦᱚᱸ ᱫᱚᱢᱮ ᱴᱟᱣᱟᱨᱮ ᱰᱤᱥᱴᱟᱵᱽ ᱫᱟᱭ ᱵᱟᱝ ᱟᱸᱡᱚᱢᱚᱜ ᱠᱟᱱᱟ ᱾ ᱛᱚ ᱚᱱᱟ ᱦᱚᱛᱮᱡ ᱛᱮᱜᱮ ᱵᱟᱹᱞᱤᱧ ᱟᱸᱡᱚᱢ ᱫᱟ ᱟᱹᱵᱤᱱ ᱦᱚᱸ ᱵᱟᱵᱤᱱ ᱟᱸᱡᱚᱢ ᱫᱟ ᱾ ᱦᱩᱸᱻ ᱫᱚᱢᱮ ᱰᱤᱥᱴᱟᱵ ᱫᱟᱭ ᱱᱚᱛᱮ ᱦᱚᱸ ᱾ ᱟᱹᱞᱤᱧᱟᱜ ᱦᱚᱸ ᱨᱤᱪᱟᱨᱡ ᱠᱚᱫᱚ ᱪᱟᱵᱟᱣ ᱠᱟᱱᱟ ᱚᱣᱟᱭᱯᱷᱟᱭ ᱫᱚ ᱦᱮᱱᱟᱜ ᱠᱟᱫᱟ ᱱᱚᱰᱮ ᱾
ᱟᱫᱚ ᱱᱚᱣᱟ ᱫᱚ ᱚᱱᱞᱟᱭᱤᱱ ᱤᱭᱟᱹ ᱛᱚ ᱦᱟᱸᱜᱠᱷᱟᱱ ᱜᱚᱞᱯᱚ ᱫᱚ ᱱᱚᱣᱟ ᱫᱚ ᱚᱱᱞᱟᱭᱤᱱ ᱛᱮ ᱢᱟᱱᱮ
ᱚᱱᱠᱟ ᱱᱮᱴ ᱠᱚᱛᱮ ᱜᱮ ᱠᱟᱹᱢᱤ ᱦᱩᱭᱩᱜ ᱠᱟᱱᱟ ᱾ ᱵᱟᱝ ᱟᱸᱡᱚᱢᱚᱜ ᱠᱟᱱᱟ ᱛᱚ ᱵᱮᱥ ᱪᱮᱦᱨᱟ ᱾
ᱟᱵᱤᱱ ᱦᱚᱸᱵᱤᱱ ᱨᱚᱲ ᱫᱟ ᱥᱮ ᱪᱮᱫ ᱟᱵᱤᱱᱟᱜ ᱦᱚᱸ ᱵᱟᱝ ᱟᱸᱡᱚᱢᱚᱜ ᱠᱟᱱ ᱛᱟᱹᱵᱤᱱᱟ ᱟᱹᱞᱤᱧ ᱦᱚᱸ ᱵᱟᱞᱤᱧ ᱟᱸᱡᱚᱢᱫᱟ ᱟᱵᱤᱱ ᱵᱤᱱ ᱟᱸᱡᱚᱢᱮᱜ ᱛᱟᱞᱤᱧ ᱪᱚ ᱾